ᱻ
ᱦᱮᱞᱳ ᱡᱚᱦᱟᱨ ᱜᱮ ᱜᱚᱢᱠᱮ ᱜᱚᱢᱠᱮ ᱡᱚᱦᱟᱨ ᱜᱮ ᱦᱞᱮ ᱪᱮᱫ ᱵᱤᱱ ᱪᱤᱠᱟᱹᱭᱮᱫᱼᱟ
ᱪᱮᱫ ᱦᱚᱸ ᱵᱟᱹᱞᱤᱧ ᱪᱤᱠᱟᱹᱭᱮᱫᱟ ᱱᱚᱜᱚᱭᱰᱮ ᱫᱩᱲᱩᱵᱲᱟ ᱦᱩᱭᱟᱠᱟᱱᱟ
ᱚ
ᱦᱩᱸ
ᱛᱟᱦᱚᱞᱮ ᱚᱱᱛᱮ ᱫᱟᱜ ᱠᱚ ᱡᱚᱨᱚᱜ ᱠᱟᱱᱟ ᱥᱮ ᱵᱟᱝ ᱡᱚᱨᱚᱜ ᱠᱟᱱᱟ ᱥᱮ ᱥᱤᱛᱩᱝ ᱠᱟᱜ ᱟᱭ
ᱛᱮᱤᱦᱤᱧ ᱫᱚ ᱥᱤᱛᱩᱝ ᱠᱟᱫᱟᱭ ᱟᱫᱚ ᱦ ᱫᱷᱟᱨ ᱫᱚ ᱠᱟᱹᱡ ᱫᱟᱜ ᱮᱫ ᱮ ᱦᱮᱸ ᱟᱸᱡᱚᱢᱚᱜ ᱢᱮ ᱤᱧ ᱢᱟᱡᱚᱢᱚ ᱮᱫᱟ
ᱟᱪᱪᱷᱟ ᱦᱮᱸ ᱟᱸᱡᱚᱢᱚᱜ ᱠᱟᱱ ᱛᱟᱵᱤᱱᱟ ᱛᱟᱦᱚᱞᱮ ᱪᱟᱥᱵᱟᱥ ᱠᱚ ᱛᱤᱱᱟᱹᱜ ᱜᱟᱱ ᱞᱟᱦᱟ ᱠᱟᱱᱟ ᱥᱮ ᱣᱨᱤᱭᱟᱼᱟ
ᱪᱟᱥᱵᱟᱥ ᱠᱚᱫᱚ ᱞᱟᱦᱟ ᱫᱚ ᱣᱨᱤᱞᱟᱜᱼᱟ ᱛᱚᱵᱮ ᱟᱯᱷᱚᱨ ᱦᱩᱭ ᱠᱟᱱᱟ ᱟᱫᱚ ᱟᱯᱷᱚᱨ ᱜᱮ ᱦᱟᱸᱜ ᱠᱟᱹᱴᱤᱡ ᱪᱟᱹᱪᱷᱤ ᱠᱚ ᱠᱟᱹᱴᱤᱡ ᱦᱟᱨᱟ ᱧᱚᱜ ᱟᱠᱟᱱᱟ
ᱚ
ᱦᱮᱸ ᱟᱨ ᱟᱯᱮ ᱥᱮᱫ ᱛᱚᱵᱮ ᱟᱯᱷᱚᱨ ᱠᱚ ᱛᱤᱱᱟᱹᱜ ᱜᱟᱱ
ᱟᱞ ᱥᱮᱫ ᱫᱚᱢᱮ ᱮᱠᱴᱟ ᱫᱚ ᱵᱟᱭ ᱫᱟᱜ ᱮᱫᱟ ᱱᱚᱜᱼᱚᱭ ᱠᱟᱹᱴᱤᱡ ᱠᱟᱹᱴᱤᱡ ᱫᱟᱜ ᱠᱚ ᱡᱚᱨᱚ ᱵᱟᱲᱟᱜ ᱠᱟᱱᱟ ᱚᱱᱮ ᱦᱟᱹᱲᱩ ᱵᱟᱯᱞᱟ ᱫᱟᱜ ᱞᱮᱠᱟ ᱱᱚᱝᱠᱟ ᱛᱮᱦᱛᱚ ᱵᱟᱝ ᱜᱟᱱᱚᱜ ᱠᱟᱱᱟ ᱥᱮ ᱟᱫᱚ ᱟᱹᱣᱨᱤ ᱦᱟᱸᱜ ᱠᱷᱟᱱ ᱤᱭᱟᱹᱭ ᱦᱩᱭᱩᱜᱼᱟ ᱫᱟᱜ ᱞᱮᱠᱷᱟᱱᱮ ᱡᱩᱫ ᱫᱟᱜᱟᱭ ᱛᱟᱦᱚᱞᱮ ᱠᱷᱟᱱ ᱫᱚ ᱤᱭᱟᱹ ᱤᱭᱟᱹ ᱦᱩᱭᱩᱜᱼᱟ ᱛ ᱪᱟᱨᱟ ᱠᱚ ᱜᱤᱰᱤ ᱦᱩᱭᱩᱜᱼᱟ ᱟᱨ ᱢᱮᱱᱫᱟᱞᱤᱧ ᱟᱯᱮ ᱥᱮᱫ ᱫᱚ ᱪᱟᱥᱼᱵᱟᱥ ᱫᱚ ᱚ ᱵᱚᱪᱷᱚᱨ ᱨᱮ ᱢᱤᱫ ᱫᱷᱟᱣ ᱥᱮ ᱵᱟ ᱫᱷᱟ
ᱥᱮ ᱪᱟᱥᱼᱵᱟᱥ ᱠᱚᱫᱚ ᱵᱚᱪᱷᱚᱨ ᱨᱮᱫᱚ ᱢᱤᱫ ᱫᱷᱟᱣ ᱜᱮ ᱦᱩᱭᱩᱜᱼᱟ ᱱᱤᱭᱟᱹ ᱵᱚᱨᱟ ᱠᱟᱭᱫᱟ ᱠᱷᱟᱱ ᱫᱚ ᱚᱱᱮ ᱚᱱᱠᱟ ᱟᱠᱟᱞ ᱠᱚ ᱦᱩᱭᱩᱜ ᱛᱟᱦᱮᱱ ᱜᱮᱭᱟ ᱴᱷᱤᱠ ᱢᱚᱛᱚ ᱡᱫᱤ ᱟ ᱫᱟᱜ ᱠᱮᱼᱟ ᱱᱮ ᱥᱮᱨᱢᱟ ᱡᱟᱹᱲᱤ ᱵᱷᱚᱨᱥᱟ ᱜᱮ ᱪᱟᱥ ᱠᱚᱫᱚ
ᱦᱩᱸ
ᱦᱮᱸ
ᱟᱯᱮ ᱥᱮᱫ ᱫᱚ ᱛᱟᱦᱞᱮ ᱟᱯᱮ ᱥᱮᱫ ᱦᱚᱸ ᱚᱱᱠᱟ ᱜᱮ ᱥᱮ ᱪᱮᱫ
ᱦᱮᱸ ᱟᱞᱮ ᱥᱮᱫ ᱦᱚᱸ ᱚᱱᱠᱟᱜᱮ ᱱᱚᱣᱟ ᱪᱟᱸᱫᱳ ᱵᱚᱸᱜᱟ ᱫᱟᱜ ᱠᱷᱟᱱ ᱢᱟᱛᱚ ᱪᱟᱥ ᱦᱩᱭᱩᱜᱼᱟ ᱵᱟᱠᱷᱟᱱ ᱫᱚ ᱵᱟᱝ ᱜᱟᱱᱚᱜᱼᱟ
ᱦᱮᱸ ᱦᱩᱸ ᱟᱪᱪᱷᱟ ᱟᱪᱪᱷᱟ ᱛᱚᱵᱮ ᱡᱚᱢ ᱵᱟᱲᱟ ᱠᱚᱫᱚ ᱦᱩᱭ ᱱᱟ ᱥᱮ ᱟᱹᱳᱨᱤ
ᱦᱮᱸ ᱡᱚᱢ ᱵᱟᱲᱟ ᱠᱚᱫᱚ ᱦᱩᱭ ᱠᱟᱱᱟ ᱱᱚᱜᱼᱚᱭ ᱡᱤᱨᱟᱹᱣ ᱦᱩᱭ ᱟᱠᱱ ᱛᱟᱦᱮᱸᱦᱱᱟ ᱚᱲᱟᱜ ᱨᱮᱜᱮ ᱪᱮᱫ ᱥᱤᱝ ᱟᱫ ᱪᱮᱫ ᱮᱢ ᱪᱤᱠᱟᱹᱭᱟ ᱟᱫᱚ ᱚᱲᱟᱜ ᱫᱟᱜ ᱨᱮᱜᱮ ᱦᱮᱱᱟᱜᱼᱟ ᱠᱟᱹᱢᱤ ᱠᱚᱦᱚᱸ ᱫᱟᱜ ᱠᱚᱦᱚᱸ ᱵᱟᱭ ᱡᱚᱨᱚᱭᱮᱫᱼᱟ ᱠᱟᱹᱢᱤ ᱠᱚᱦᱚᱸ ᱵᱟᱝ ᱞᱟᱦᱟᱜ ᱠᱟᱱᱟ
ᱦᱩᱸ ᱤᱱᱠᱟᱹᱜᱮ ᱜᱳᱴᱟ ᱥᱚᱸᱜᱮ ᱟᱫᱚ ᱫᱟᱜᱟᱭ ᱦᱟᱸᱜ ᱟᱨ ᱵ ᱦᱟ ᱠᱚ ᱢᱮᱱᱟᱜ ᱜᱮᱭᱟ
ᱪᱟᱸᱫᱳ ᱵᱚᱸᱜᱟ ᱪᱮᱫᱠᱟᱭ ᱫᱟᱭᱟ ᱟᱵᱚᱱ ᱠᱟᱱᱟ
ᱦᱩᱸ
ᱟᱨ ᱜᱚᱝᱠᱮ ᱢᱮᱱᱮᱫᱼᱟ ᱞᱤᱧ ᱛᱟᱦᱚᱞᱮ ᱟᱯᱮᱮᱥᱮᱫ ᱯᱟᱛᱟ ᱯᱚᱨᱚᱵᱽ ᱚᱠᱟ ᱞᱮᱠᱟ ᱢᱮᱱᱫᱟᱞᱤᱧ ᱟᱯᱮ ᱥᱮᱫ ᱯᱟᱛᱟ ᱯᱚᱨᱚᱵᱽ ᱠᱚ ᱚᱠᱟᱞᱮ ᱞᱮᱠᱟ ᱢᱟᱱᱟᱣ ᱵᱟᱛᱟᱣ ᱠᱚ ᱦᱩᱭᱩᱜ ᱜᱮᱭᱟ
ᱟᱞᱮ ᱥᱮᱫ ᱱᱚᱛᱮ ᱫᱚ ᱯᱟᱛᱟ ᱠᱚᱫᱚ ᱚᱱᱠᱟ ᱫᱚ ᱵᱟᱝ ᱦᱩᱭᱩᱜᱼᱟ ᱢᱟᱱᱮ ᱦᱩᱭᱩᱜᱼᱟ ᱛᱚᱵᱮ ᱥᱟᱺᱜᱤᱧ ᱧᱚᱜ ᱜᱮᱭᱟ ᱚᱱᱟ ᱠᱚᱫᱚ
ᱩ
ᱡ ᱱᱟᱜᱩ ᱠᱟᱫᱟ ᱯᱴᱵᱤᱱᱫᱟᱹ
ᱥᱤᱞᱫᱟᱹ ᱯᱟᱛᱟᱢ ᱦᱮᱸ ᱟᱸᱡᱚᱢ ᱟᱠᱟᱫᱟᱞᱤᱧ
ᱵᱚᱨᱚ ᱯᱟᱛᱟ
ᱟᱫᱚ ᱚᱱᱟ ᱠᱚᱫᱚ ᱥᱟᱺᱜᱤᱧ ᱜᱮᱭᱟ ᱟᱞᱮ ᱠᱷᱚᱱᱟᱜ ᱫᱚ ᱫᱚᱢᱮ ᱥᱟᱺᱜᱤᱧ ᱜᱮᱭᱟ
ᱦ ᱟᱨ ᱚᱱᱟ ᱵᱟᱫᱽᱮ ᱡᱟᱦᱟᱸ ᱡᱟᱦᱟᱸ ᱟᱵᱚᱣᱟᱜ ᱯᱚᱨᱚᱵᱽ ᱠᱚ ᱢᱮᱱᱟᱜ ᱟᱠᱟᱫ ᱡᱮᱢᱚᱱ ᱥᱚᱨᱚᱦᱟᱭ ᱯᱚᱨᱚᱵᱽ ᱵᱟᱦᱟ ᱯᱚᱨᱚᱵᱽ ᱚᱱᱟ ᱠᱚ ᱚᱱᱠᱟ ᱞᱮᱠᱟ ᱢᱟᱱᱟᱣ ᱵᱟᱛᱟᱣ ᱜᱮ ᱦᱩᱭᱩᱜᱼᱟ
ᱦᱮᱸ ᱥᱚᱨᱚᱦᱦᱟᱭ ᱯᱚᱨᱚᱵᱽ ᱫᱚ ᱟᱞᱮ ᱥᱮᱫ ᱫᱚ ᱱᱚᱜᱼᱚᱭ ᱥᱚᱨᱚᱦᱨᱟᱭ ᱵᱚᱸᱜᱟ ᱨᱮᱜᱮ ᱠᱚ ᱢᱟᱱᱟᱣᱟ ᱥᱚᱨᱚᱦᱟᱭ ᱯᱚᱨᱚᱵᱽ ᱫᱚ
ᱫᱤᱥᱚᱢ ᱠᱷᱩᱱᱴᱟᱹᱣ ᱥᱟᱣᱛᱮ
ᱵᱟᱝ ᱵᱟᱝ ᱚᱱᱠᱟ ᱫᱚ ᱟᱞᱮ ᱥᱮᱫ ᱫᱚ ᱚᱱᱠᱟ ᱥᱚᱨᱦᱟᱭ ᱯᱚᱨᱚᱵᱽ ᱫᱚᱠᱚ ᱫᱤᱱᱟ ᱫᱤᱱ ᱟᱠᱚ ᱱᱤᱱᱟᱹᱜ ᱫᱤᱱ ᱥᱮ ᱤᱱᱟᱹᱜ ᱫᱤᱱ ᱦᱳᱭ ᱦᱮᱸ ᱟᱨ ᱚᱱᱮ ᱚᱱᱠᱟ ᱢᱚᱬᱮ ᱫᱤᱱ ᱦᱩᱭᱩᱜᱼᱟ ᱡᱟᱦᱟᱸᱮᱠᱟ ᱠᱟᱱ ᱛᱟᱵᱚᱱᱟ ᱥᱮᱫᱟᱭ ᱠᱷᱚᱱ ᱦᱮᱸ ᱟᱨ ᱠᱷᱩᱱᱴᱟᱹᱣ ᱠᱚᱫᱚ ᱵᱟᱝ ᱦᱩᱭᱩᱜ ᱠᱟᱱᱟ ᱜᱮᱭᱟ ᱟᱞᱮ ᱥᱮᱫ ᱫᱚ ᱠᱷᱩᱱᱴᱟᱹᱣ ᱠᱚᱫᱚ ᱪᱟᱵ ᱠᱟᱱᱟ ᱟᱫᱚ ᱵᱟᱹᱧ ᱧᱮᱞ ᱠᱫ ᱜᱮᱭᱟ ᱠᱷᱩᱱᱴᱟᱹᱣ ᱫᱚ ᱞᱮᱠᱟ ᱠᱚ ᱠᱷᱩᱱᱴᱟᱹᱣ ᱠᱚ ᱜᱮᱭᱟ ᱠᱷᱩᱱᱴᱟ ᱠᱚ ᱜᱮᱭᱟ ᱠᱚ ᱥᱮᱪᱮᱫ
ᱦᱮᱸ ᱱᱤᱛᱚ ᱟᱞᱮ ᱥᱮᱫ ᱦᱚᱸ ᱵᱟᱝ ᱦᱩᱭᱩᱜ ᱠᱟᱱᱟ ᱟᱹᱛᱩᱳ ᱠᱩᱞᱦᱤ ᱠᱚᱢᱟ ᱠᱚ ᱰᱷᱟᱞᱟᱭ ᱪᱟᱵᱟᱣ ᱠᱟᱜᱼᱟ ᱟᱨ ᱚᱱᱠᱟ ᱰᱟᱝᱨᱤ ᱠᱚᱦᱚᱸ ᱵᱟᱠᱚ ᱫᱚᱦᱚᱭᱮᱫ ᱠᱚᱣᱟ ᱡᱚᱛᱚ ᱦᱚᱲ ᱫᱚ ᱚᱱᱟ ᱠᱚᱜᱮ ᱵᱟᱝᱠᱚ ᱠᱷᱩᱱᱴᱟᱹᱣᱮᱫ ᱠᱚᱣᱟ ᱛᱚ ᱮᱱᱮᱡ ᱥᱮᱨᱮᱧ ᱛᱮ ᱦᱩᱭᱩᱜ ᱠᱟᱱᱟ
ᱦᱮᱸ ᱟᱪᱪᱷᱟ ᱮᱱᱮᱡ ᱥᱮᱨᱮᱧ ᱫᱚ ᱚᱠᱟᱞ ᱞᱮᱠᱟ ᱟᱠᱷᱲᱟᱭᱟᱯᱮ ᱥᱮ ᱪᱮᱛᱟᱱ ᱠᱩᱞᱤ ᱞᱟᱛᱟᱨ ᱠᱩᱞᱤ ᱯᱮ ᱮᱱᱮᱡᱼᱟ
ᱟᱠᱷᱲᱟ ᱦᱮᱸ ᱟᱠᱷᱲᱟ ᱫᱚ ᱵᱟᱝ ᱚᱱᱟ ᱥᱚᱨᱦᱟᱭ ᱨᱮᱫᱚ ᱪ ᱪᱮᱛᱟᱱ ᱠᱚᱦᱞᱤ ᱞᱟᱛᱟᱨ ᱜᱮ ᱥᱚᱨᱚᱦᱟᱭ ᱨᱮᱢᱟᱛᱚ ᱪᱮᱛᱟᱱ ᱠᱚᱦᱞᱤ ᱞᱟᱛᱟᱨ ᱠᱩᱞᱦᱤ ᱜᱮ
ᱦ
ᱟ ᱟᱯᱮᱥᱮᱫ ᱫᱚ ᱚᱠᱟ ᱞᱮᱠᱟ ᱟᱠᱷᱲᱟ ᱥᱮ ᱪᱮᱛᱟᱱ ᱠᱩᱞᱦᱤ ᱞᱟᱛᱟᱨ ᱠᱩᱞᱦᱤ
ᱟᱞᱮ ᱥᱮᱫ ᱦᱚᱸ ᱪᱮᱛᱟᱱ ᱪᱮᱛᱟᱱ ᱠᱩᱞᱦᱤ ᱞᱟᱛᱟᱨ ᱠᱩᱞᱦᱤ ᱠᱚ ᱮᱱᱮᱡ ᱟᱲᱜᱚᱭᱟ ᱥᱟᱹᱨᱭᱟᱹ ᱜᱮᱠᱚ ᱞᱟᱹᱭᱫᱟ ᱥᱮ ᱪᱮᱛᱟᱱ ᱠᱚᱤ ᱞᱟᱛᱟᱨ ᱠᱚ ᱮᱱᱮᱡ ᱟᱬᱜᱚ ᱦᱩᱭᱩᱜᱼᱟ ᱦᱮᱸ ᱵᱟᱝ
ᱦᱮᱸ ᱟᱨ ᱵᱟᱦᱟ ᱫᱚ ᱚᱠᱟᱞᱮᱠᱟ ᱯᱮ ᱢᱟᱱᱟᱣ-ᱟ ᱵᱟᱦᱟ ᱜᱮ ᱥᱮ ᱢᱟᱜ ᱢᱚᱬᱮ ᱠᱚᱦᱚᱸ ᱯᱮ ᱠᱚᱨᱟᱣ ᱜᱮᱭᱟ
ᱱᱤᱛᱟᱜ ᱫᱚ ᱵᱟᱯᱮ ᱥᱚᱨᱦᱟᱭᱚᱜ ᱜᱮᱭᱟ ᱟᱯᱮ ᱫᱚ ᱤᱭᱟᱹ ᱨᱮᱜᱮ ᱥᱚᱨᱦᱟᱭ ᱵᱚᱸᱜᱟ ᱨᱮᱜᱮ
ᱦᱮᱸ ᱥᱚᱨᱦᱟᱭ ᱥᱚᱨᱚᱦᱦᱟᱭ ᱵᱚᱸᱜᱟ ᱨᱮᱜᱮ ᱟᱯᱮ ᱥᱮᱫ ᱞᱮᱠᱟᱜᱮ ᱫᱤᱱ ᱠᱷᱚᱱ ᱠᱟᱛᱮᱜ ᱜᱮ
ᱵᱟᱝ ᱢᱟᱜ ᱢᱚᱬᱮ ᱫᱚ ᱟᱞᱮ ᱫᱚ ᱵᱟᱝ ᱦᱩᱭᱩᱜ-ᱟ ᱟᱨ ᱵᱟᱲᱟᱭ ᱦᱚᱸᱞᱮ ᱵᱟᱲᱟᱭᱟ ᱢᱟᱜ ᱢᱚᱬᱮ ᱢᱚᱬᱮ ᱟᱠᱟ ᱞᱮᱠᱟ ᱠᱚ ᱠᱚᱨᱟᱣ-ᱟ ᱦᱮᱸ
ᱦᱮᱸ ᱦᱮᱸ ᱵᱟᱦᱟ ᱜᱮᱯᱮ ᱢᱟᱱᱟᱣ ᱜᱮᱭᱟ ᱵᱟᱝᱟᱝ
ᱟᱪᱪᱷᱟ ᱛᱟᱦᱞᱮ ᱥᱚᱦᱦᱟᱭ ᱵᱚᱸᱜᱟ ᱨᱮᱱᱟᱜ ᱚᱠᱟ ᱫᱤᱱ ᱨᱮ ᱟᱯᱮ ᱫᱚᱯᱮ ᱥᱚᱨᱦᱟᱭᱚᱜ ᱜᱮᱭᱟ
ᱦᱩᱸ ᱟᱞᱮ ᱫᱚ ᱚᱱᱟ ᱤᱭᱟᱹ ᱥᱟᱶᱟᱜ ᱛᱮᱜᱮ ᱟᱵᱟᱵᱚᱥᱤᱭᱟ ᱢᱤᱫ ᱵᱟᱨ ᱫᱤᱱ ᱛᱟᱭᱚᱢ ᱜᱮ
ᱛᱟᱦᱞᱮ ᱟᱯᱮ ᱥᱮᱫ ᱫᱚ ᱢᱟᱜ ᱢᱚᱬᱮ ᱠᱚᱦᱚᱸ ᱦᱩᱭᱩᱜ ᱜᱮᱭᱟ ᱥᱮ ᱪᱮᱫ
ᱦᱮᱸ ᱦᱮᱸ ᱢᱟᱜ ᱢᱚᱬᱮ ᱠᱚ ᱦᱩᱭᱩᱜ ᱜᱮᱭᱟ ᱢᱚᱬᱮ ᱵᱚᱪᱷᱚᱨ ᱨᱮ ᱢᱤᱫ ᱫᱷᱟᱣᱞ ᱞᱮ ᱠᱚᱨᱟᱣᱟ ᱵᱟᱦᱟ ᱫᱚ ᱯᱨᱚᱛᱤᱵᱟᱨ ᱜᱮ
ᱚ ᱴᱷᱤᱠ
ᱜᱚᱝᱠᱮ ᱛᱟᱦᱞᱮ ᱟᱫᱚ ᱟᱯᱮ ᱥᱮᱫ ᱚᱱᱠᱟ ᱫᱟᱬᱟᱱ ᱡᱟᱭᱜᱟ ᱠᱚ ᱢᱮᱱᱟᱜ ᱟᱠᱟᱫ ᱥᱮ ᱵᱟᱝ ᱡᱟᱦᱟᱸ ᱠᱚ ᱫᱟᱬᱟ ᱪᱟᱞᱟᱜ ᱵᱟᱲᱟᱜ ᱞᱮᱠᱟ ᱜᱟᱱᱚᱜ ᱩᱱ ᱠᱚᱱᱟᱜ ᱡᱟᱭᱜᱟ ᱠᱚ
ᱦᱮᱸ ᱫᱟᱬᱟ ᱞᱮᱠᱟ ᱡᱟᱭᱜᱟ ᱢᱮᱱᱟᱜ ᱠᱟᱫᱟ ᱚᱱᱟ ᱡᱚᱭᱪᱚᱱᱰᱤ ᱯᱟᱦᱟᱲ
ᱦᱮᱸ
ᱟᱞᱮ ᱫᱚ ᱚᱱᱟ ᱵᱩᱨᱩ ᱫᱤᱥᱚᱢ ᱠᱚᱜᱮ ᱢᱮᱱᱟᱜ ᱥᱮ ᱟᱨ ᱱᱚᱛᱮ ᱫᱚ ᱢᱮᱱᱟᱜ ᱠᱟᱫᱟ ᱚᱡᱳᱫᱽᱫᱷᱟ ᱯᱟᱦᱟᱲ ᱦᱮᱸ ᱟᱡᱚᱫᱤᱭᱟᱹ ᱵᱩᱨᱩ ᱡᱟᱦᱟᱸ
ᱦᱮᱸ ᱦᱮᱸ ᱟᱸᱡᱚᱢ ᱠᱟᱜ ᱦᱳᱭ ᱟᱸᱡᱚᱢ ᱫᱚᱞᱤᱧ ᱟᱸᱡᱚᱢ ᱠᱟᱜᱼᱟ ᱧᱮᱞ ᱫᱚ ᱵᱟᱝ ᱟ ᱚᱸᱰᱮ ᱤᱭᱟᱹ ᱠᱚ ᱫᱟᱬᱟᱱ ᱡᱟᱭᱜᱟᱠᱚ
ᱪᱟᱞᱟᱣ ᱵᱟᱲᱟᱣ ᱠᱟᱱᱟᱢ ᱥᱮ
ᱵᱟᱹᱞᱤᱧ ᱪᱟᱞᱟᱣ ᱵᱟᱲᱟᱣ ᱠᱟᱱᱟ ᱟᱸᱡᱚᱢ ᱜᱮᱞᱤᱧ ᱟᱸᱡᱚᱢ ᱠᱟᱜᱼᱟ
ᱦᱮᱸ ᱢᱟ ᱵᱟᱠᱚ ᱜᱚᱲᱚ ᱠᱟᱫᱟ ᱥᱮ
ᱦᱮᱸ ᱟᱸᱡᱚᱢ ᱠᱟᱫᱟᱞᱤᱧ ᱪᱟᱞᱟᱣ ᱠᱚᱫᱚ ᱵᱟᱝ ᱦᱩᱭ ᱠᱟᱱᱟ ᱛᱚ ᱢᱮᱱᱮᱜᱼᱟ ᱞᱤᱧ
ᱦᱮᱸ ᱞᱟᱹᱭ ᱵᱮᱱ
ᱡᱟᱦᱟᱸ ᱛᱤᱥ ᱫᱟᱬᱟᱱ ᱠᱚᱞᱮ ᱪᱟᱞᱟᱜᱼᱟ ᱛᱟᱦᱚᱞᱮ ᱥᱩᱵᱤᱫᱷᱟ ᱠᱚ ᱪᱮᱫ ᱞᱮᱠᱟ ᱢᱮᱱᱟᱜᱼᱟ ᱫᱟᱬᱟᱱ ᱛᱟᱦᱮᱱ ᱠᱚ ᱥᱮ ᱡᱩᱫᱤ ᱢᱚᱱᱮ ᱛᱟᱦᱮᱱᱟᱭ ᱵᱟᱞᱮ ᱨᱩᱣᱟᱹᱲ ᱦᱮᱡ ᱫᱟᱲᱮᱭᱟᱜ ᱠᱟᱱᱟ ᱚᱱᱠᱟᱱᱟᱜ
ᱚᱱᱠᱟ ᱥᱩᱵᱤᱫᱷᱟ ᱫᱚ ᱢᱮᱱᱟᱜ ᱜᱮᱭᱟ ᱚᱱᱟ ᱡᱟᱭᱜᱟ ᱨᱮ ᱫᱚ ᱵᱷᱟᱹᱜᱤ ᱥᱩᱵᱤᱫᱷᱟ ᱜᱮᱭᱟ ᱟᱫᱚ ᱛᱚᱵᱮ ᱡᱩᱫᱤ ᱤᱭᱟᱹ ᱡᱟᱦᱟᱸ ᱫᱚ ᱟᱡᱚᱫᱤᱭᱟᱹ ᱵᱩᱨᱩ ᱦᱮᱸ ᱟᱫᱚ ᱚᱸᱰᱮ ᱫᱚ ᱡᱩᱫᱤ ᱡᱟᱦᱟᱸ ᱡᱩᱫᱤ ᱱᱤᱡᱮᱨᱟᱜ ᱟᱹᱠᱤᱱᱟᱜ ᱵᱟᱭᱤᱠ ᱛᱮᱤᱠᱤᱱ ᱪᱟᱞᱟᱜᱼᱟ ᱛᱟᱦᱚᱞᱮ ᱠᱷᱟᱱ ᱫᱚ ᱠᱟᱹᱴᱤᱡ ᱚᱥᱩᱵᱤᱫᱟ ᱜᱮᱭᱟ ᱠᱟᱹᱴᱤᱡ ᱥᱩᱱᱩᱢ ᱠᱚᱨᱮᱱᱟᱜ ᱵᱮᱯᱟᱨ ᱴᱮᱯᱟᱨ ᱚᱸᱰᱮ ᱫᱚ ᱪᱮᱛᱟᱱ ᱨᱮ ᱫᱚ ᱵᱟᱝ ᱧᱟᱢ ᱞᱟᱹᱜᱤᱫᱚᱜᱼᱟ
ᱜᱟᱹᱲᱤ ᱠᱚ ᱪᱟᱞᱟᱣ ᱞᱮᱱᱠᱷᱟᱱ ᱵᱟᱝ
ᱦᱮᱸ ᱚᱱᱟ ᱫᱚ ᱚᱱᱟ ᱫᱚ ᱞᱟᱦᱟ ᱯᱷᱮᱱ ᱜᱮ ᱢᱟᱱᱮ ᱤᱫᱤ ᱛᱚᱨᱟ ᱨᱟᱠᱟᱵ ᱦᱩᱭᱩᱜᱼᱟ ᱥᱮ ᱚᱱᱠᱟ ᱠᱟᱯ ᱨᱮ ᱫᱚᱦᱚ ᱠᱟᱜ ᱦᱩᱭᱩᱜᱼᱟ
ᱦᱮᱸ
ᱟᱨ ᱚᱸᱰᱮ ᱧᱮᱞ ᱛᱮᱭᱟᱜ ᱠᱚ ᱪᱮᱫ ᱠᱚ ᱢᱮᱱᱟᱜ ᱟᱠᱟᱟᱜᱼᱟ ᱚᱱᱟ ᱟᱡᱳᱫᱤᱭᱟᱹ ᱵᱩᱨᱩ ᱨᱮ ᱚᱱᱠᱟᱱᱟᱜ
ᱧᱮᱞ ᱛᱮᱭᱟᱜ ᱫᱚ ᱟᱭᱢᱟ ᱨᱮᱜᱮ ᱢᱮᱱᱟᱜ ᱠᱟᱫᱟ ᱟᱨ ᱟᱫᱚ ᱵᱤᱥᱮᱥ ᱠᱟᱛᱮᱜ ᱚᱱᱟ ᱡᱚᱨᱱᱟ ᱢᱮᱱᱟᱜ ᱠᱟᱫᱟ
ᱦᱮᱸ ᱟᱨ
ᱟᱨ ᱟᱨ ᱩᱱᱠᱩ ᱢᱟᱨᱟᱜ ᱪᱮᱬᱮ ᱠᱚ ᱢᱟᱨᱟᱜ ᱪᱮᱬᱮ ᱠᱚᱜᱮ ᱱᱮᱛᱟᱨ ᱫᱚ ᱵᱟᱠᱚ ᱧᱟᱢᱚᱜ ᱠᱟᱱᱟ ᱥᱮ ᱟᱫᱚ ᱚᱱᱟ ᱠᱚᱨᱮ ᱫᱚ ᱢᱟᱱᱮ ᱠᱷᱮᱛ ᱵᱟᱹᱫᱽ ᱠᱚᱨᱮ ᱦᱚᱸ ᱢᱟᱨᱟᱜ ᱪᱮᱬᱮ ᱠᱚ ᱧᱮ ᱧᱟᱢᱚᱜᱼᱟ ᱢᱟᱱᱮ ᱵᱩᱨᱩ ᱪᱮᱛᱟᱱ ᱨᱮ ᱵᱩᱨᱩ ᱪᱮᱛᱟᱱ ᱨᱮᱜᱮ
ᱦᱮᱸ
ᱠᱷᱮᱛ ᱵᱟᱹᱫᱽ ᱠᱚ ᱢᱮᱱᱟᱜᱼᱟ ᱵᱮᱱᱟᱣ ᱠᱟᱜᱼᱟ ᱠᱚ ᱟᱨ ᱚᱱᱟ ᱠᱚᱨᱮ ᱠᱚ ᱢᱟᱨᱟᱜ ᱦᱚᱸ ᱛᱟᱦᱮᱱ ᱜᱮᱭᱟ
ᱚ ᱟᱨ ᱤᱭᱟᱹ ᱠᱚ ᱵᱟᱹᱱᱩᱜ ᱠᱚᱣᱟ ᱦᱚᱨᱤᱱ ᱠᱚ ᱦᱚᱨᱤᱱ ᱠᱚ
ᱦᱚᱨᱤᱱ ᱠᱚᱫᱚ ᱦᱚᱨᱤᱱ ᱠᱚᱫᱚ ᱵᱟᱝ ᱵᱟᱹᱱᱩᱜ ᱠᱚᱣᱟ ᱚᱸᱰᱮ ᱫᱚ
ᱟᱨ ᱞᱟᱦᱟᱛᱮ ᱟᱸᱡᱚᱢ ᱵᱟᱲᱟᱣ ᱜᱚᱞᱯᱷᱚ ᱠᱚᱨᱮ ᱞᱤᱧ ᱟᱸᱡᱚᱢ ᱵᱟᱲᱟ ᱠᱟᱜᱼᱟ ᱵᱟᱝᱢᱟ ᱛᱟᱹᱨᱩᱵᱽ ᱠᱚ ᱚᱸᱰᱮ ᱠᱚ ᱢᱮᱱᱟᱜ ᱠᱚᱣᱟ ᱢᱮᱱᱟᱜ ᱠᱚᱜᱮᱭᱟ ᱥᱮ ᱵᱟᱹᱱᱩᱜ ᱠᱚᱣᱟ
ᱛᱟᱹᱨᱩᱵ ᱠᱚᱫᱚ ᱢᱮᱱᱟᱜ ᱠᱚᱜᱮᱭᱟ ᱮᱠᱷᱚᱱᱳ ᱢᱟᱱᱮ ᱩᱱᱠᱩ ᱪᱤᱞᱤ ᱚᱱᱠᱟ ᱠᱩᱞ ᱛᱟᱹᱨᱩᱵ ᱫᱚ ᱡᱟᱹᱱᱤᱡ ᱵᱟᱹᱱᱩᱜ ᱠᱚᱣᱟ ᱟᱥᱟᱭ ᱫᱤᱧ
ᱟᱫᱚ ᱜᱚᱞᱯᱚ ᱠᱚᱨᱮᱜ ᱜᱮ ᱟᱸᱡᱚᱢ ᱵᱟᱲᱟ ᱦᱩᱭ ᱟᱠᱟᱱᱟᱱᱟ ᱪᱟᱞᱟᱣ ᱠᱚᱫᱚ ᱵᱟᱝ ᱦᱩᱭ ᱠᱟᱱᱟ ᱥᱮᱸᱫᱽᱨᱟ ᱠᱚ ᱞᱟᱦᱟ ᱛᱮᱠᱚ ᱪᱟᱞᱟᱜ ᱛᱟᱦᱮᱸᱜ ᱥᱮ ᱪᱮᱫ ᱫᱚᱢᱮ ᱛᱟᱹᱨᱩᱵᱽ ᱠᱚ ᱚᱱᱠᱟ ᱧᱟᱢᱚᱜ ᱜᱮᱭᱟ ᱠᱚ
ᱟᱫᱚ ᱟᱹᱰᱤ ᱢᱟᱨᱟᱝ ᱟᱹᱰᱤ ᱢᱟᱨᱟᱝ ᱵᱩᱨᱩ ᱥᱮ
ᱦᱮᱸ
ᱢᱤᱫ ᱫᱷᱟᱨᱮ ᱫᱚ ᱮᱠᱷᱮᱱ ᱡᱤᱭᱟᱹᱞᱤ ᱜᱮ ᱢᱮᱱᱟᱜ ᱠᱚᱣᱟ ᱟᱨ ᱢᱤᱫ ᱫᱷᱟᱨᱮ ᱫᱚ ᱚᱱᱠᱟ ᱵᱟᱠᱚ ᱦᱤᱡᱩᱜ ᱜᱮᱭᱟ ᱪᱮᱫ ᱜᱮ
ᱦᱩᱸ
ᱟᱨ ᱚᱱᱟ ᱫᱷᱟᱨᱮ ᱫᱚ ᱦᱚᱲ ᱠᱚᱠᱚ ᱛᱟᱦᱮᱱ ᱜᱮᱭᱟ ᱢᱟᱱᱮ ᱚᱱᱠᱟ ᱠᱚ ᱚᱲᱟᱜ ᱠᱟᱱᱟ ᱥᱮ ᱪᱮᱛᱟᱱ ᱨᱮ ᱟᱵᱚ ᱥᱟᱱᱛᱟᱲ ᱜᱮ ᱢᱮᱱᱟᱜ ᱠᱚᱣᱟ
ᱥᱟᱱᱛᱟᱲ ᱢᱚᱛᱚ ᱜᱮ ᱟᱨᱚ ᱮᱴᱟᱜ ᱠᱚᱫᱚ ᱵᱟᱹᱱᱩᱜ ᱠᱟᱜ ᱠᱚᱣᱟ ᱥᱮ ᱮᱴᱟᱜ ᱠᱚ
ᱮᱴᱟᱜ ᱮᱴᱟᱜ ᱠᱚᱦᱚᱸ ᱢᱮᱱᱟᱜ ᱠᱚᱣᱟ ᱮᱴᱟᱜ ᱫᱤᱠᱩ ᱠᱚᱦᱚᱸ ᱢᱮᱱᱟᱜ ᱠᱚᱣᱟ
ᱦᱮᱸ ᱚ
ᱦᱸ
ᱛᱟᱦᱚᱞᱮ ᱫᱚᱢᱮ ᱮᱠᱴᱟ ᱛᱚ ᱚᱥᱩᱵᱷᱤᱫᱟ ᱫᱚ ᱵᱟᱝ ᱦᱩᱭᱩᱜᱼᱟ ᱪᱟᱞᱟᱣ ᱞᱮᱠᱷᱟᱱ ᱫᱟᱬᱟᱱ ᱠᱚ ᱢᱚᱱᱮ ᱛᱟᱦᱮᱱ ᱵᱟᱲᱦᱟᱣ ᱜᱟᱱᱚᱜ ᱜᱮᱭᱟ ᱡᱩᱫᱤ ᱢᱚᱱᱮ ᱠᱟᱜ ᱢᱮ ᱨᱩᱣᱟᱹᱲ ᱦᱮᱡ ᱞᱮᱠᱟ ᱵᱟᱝ ᱢᱚᱱᱮᱜ ᱠᱟᱱᱟ ᱡᱮ ᱦᱮᱡ ᱛᱟᱦᱚᱞᱮ ᱠᱷᱟᱱ ᱫᱚ
ᱦᱮᱸ ᱛᱟᱦᱮᱸᱟᱱ ᱛᱟᱦᱮᱸ ᱜᱟᱱᱚᱜ ᱜᱮᱭᱟ ᱟᱫᱚ ᱨᱮᱥᱚᱨᱚᱴ ᱠᱚ ᱚᱸᱰᱮ ᱨᱮᱥᱚᱨᱴ ᱠᱚ ᱢᱮᱱᱟᱜ ᱠᱟᱫᱟ ᱛᱟᱨᱯᱚᱨᱮ ᱚᱱᱠᱟ ᱵᱷᱟᱲᱟ ᱚᱲᱟᱜ ᱠᱚ
ᱚ
ᱡᱚᱛᱚᱜᱮ ᱡᱚᱢᱼ ᱧᱩᱩ ᱨᱮᱱᱟᱜ ᱡᱚᱛᱚ ᱵᱮᱵᱚᱥᱛᱷᱟ ᱛᱟᱦᱮᱱ ᱜᱮᱭᱟ
ᱦ ᱟᱹᱵᱤᱱ ᱵᱤᱱ ᱪᱟᱞᱟᱣ ᱵᱟᱲᱟᱣ ᱠᱟᱱᱟ ᱥᱮ ᱵᱟᱝ ᱚᱸᱰᱮ
ᱦᱮᱸ ᱥᱮᱱ ᱞᱮᱱᱟᱞᱤᱧ ᱵᱟᱨ ᱫᱷᱟᱣ ᱞᱤᱧ ᱥᱮᱱ ᱞᱮᱱᱟ
ᱦᱮᱸ
ᱟ
ᱥᱟᱹᱨᱤ ᱛᱟᱦᱮᱸ ᱵᱟᱲᱟ ᱦᱩᱭᱩᱜᱼᱟ ᱢᱟᱱᱮ ᱢᱮᱱᱫᱟᱞᱤᱧ ᱜᱚᱝᱠᱮ ᱛᱟᱦᱮᱸ ᱛᱟᱦᱮᱸ ᱵᱟᱲᱟ ᱞᱮᱱᱠᱷᱟᱱ ᱠᱷᱟᱱ ᱫᱚ ᱛᱤᱱᱟᱹᱜ ᱜᱟᱱ ᱚᱸᱰᱮ ᱠᱷᱚᱨᱪᱟ ᱠᱚ ᱯᱟᱲᱟᱣ ᱜᱚᱫᱚᱜᱼᱟ
ᱛᱟᱦᱮᱸ ᱵᱟᱲᱟ ᱫᱚ ᱳᱭ ᱢᱤᱫ ᱫᱤᱱᱛᱮ ᱪᱷᱚ ᱥᱚ ᱥᱟᱛ ᱥᱚ ᱫᱚ ᱠᱷᱚᱨᱪᱟᱜᱼᱟ
ᱦᱮᱸ ᱨᱤᱥᱚᱨᱴ ᱠᱚᱨᱮ ᱛᱟᱦᱮᱸ ᱛᱤᱱᱟᱹᱜ ᱠᱚ ᱦᱟᱛᱟᱣᱟ ᱚᱱᱟ ᱚᱲᱟᱜ ᱨᱮ
ᱟᱫᱚ ᱚᱱᱟᱫᱚ ᱚᱲᱟᱜ ᱚᱲᱟᱜ ᱞᱮᱠᱟᱛᱮ ᱪᱮᱫ ᱠᱟᱱᱟᱜ ᱚᱲᱟᱜ ᱦᱟᱛᱟᱣ ᱢᱮ ᱱᱮᱛᱟᱨ ᱫᱤᱱ ᱫᱚ ᱥᱤᱛᱩᱝ ᱠᱟᱱᱟ ᱥᱮ ᱮᱥᱤ ᱚᱲᱟᱜ ᱠᱷᱟᱱ ᱫᱚ ᱰᱷᱮᱨᱤ ᱠᱚ ᱦᱟᱛᱟᱣᱟ ᱵᱟᱨᱚ ᱥᱚ ᱯᱚᱱᱨᱚ ᱥᱚ ᱫᱚᱠᱚ ᱦᱟᱛᱟᱣ ᱜᱮᱭᱟ ᱱᱚᱨᱢᱟᱞᱟᱜ ᱫᱚ ᱚᱱᱠᱟ ᱥᱟᱛᱥᱚ ᱟᱴᱥᱚ ᱛᱮᱦᱚᱸ ᱦᱩᱭᱩᱜ ᱜᱮᱭᱟ
ᱚ ᱜᱚᱢᱠᱮ ᱢᱮᱱ ᱫᱟᱞᱤᱧ ᱟᱵᱤᱱᱟᱜ ᱠᱟᱹᱴᱤᱡ ᱵᱮᱠᱜᱨᱟᱣᱩᱱᱰ ᱨᱮ ᱪᱮᱬᱮ ᱠᱚ ᱫᱚᱢᱮ ᱠᱚ ᱨᱟᱜ ᱮᱫ ᱞᱮᱠᱟᱞᱤᱧ ᱟᱸᱡᱚᱢᱮᱫ ᱫᱚ
ᱦᱮᱸ ᱟᱫᱚ ᱚᱲᱟᱜ ᱟᱹᱛᱩ ᱫᱤᱥᱚᱢ ᱫᱚ ᱨᱟᱜ ᱜᱮᱭᱟ ᱠᱚ ᱥᱮᱮ
ᱚ
ᱟᱸᱡᱚᱢᱚᱜ ᱠᱟᱱ ᱜᱮᱭᱟ ᱵᱟᱝ
ᱪᱮᱬᱮ ᱠᱚ ᱫᱚᱢᱮᱠᱚ ᱨᱟᱜᱮ-ᱟ
ᱦ
ᱛᱟᱦᱚᱞᱮ ᱡᱟᱦᱟᱸ ᱛᱤᱥ ᱪᱟᱞᱟᱣ ᱵᱟᱲᱟᱜ ᱪᱟᱞᱟᱣ ᱵᱟᱲᱟ ᱦᱩᱭᱩᱜᱼᱟ ᱛᱟᱞᱮ ᱚᱱᱠᱟ ᱡᱮᱢᱚᱱ ᱚᱥᱩᱵᱤᱫᱟ ᱠᱚ ᱟᱞᱚ ᱦᱩᱭᱩᱜ ᱛᱟᱞᱮᱢᱟ ᱦᱟᱱᱮ ᱠᱟᱹᱴᱤᱡ ᱵᱟᱲᱟᱭ ᱠᱟᱜ ᱠᱷᱟᱱ ᱫᱚ